ᱦᱮᱸ ᱟᱸᱡᱚᱢ ᱧᱟᱢᱚᱜ ᱠᱟᱱᱟ ᱦᱮᱸ ᱦᱮᱸ ᱡᱚᱦᱟᱨ ᱡᱚᱦᱟᱨ
ᱪᱮᱫ ᱠᱚᱢ ᱪᱤᱠᱟᱹ ᱵᱟᱲᱟᱭ ᱫᱟ ᱫᱤ
ᱪᱮᱫ ᱦᱚᱸ ᱵᱟᱝ ᱱᱚᱜᱼᱚᱭ ᱱᱤᱛᱚᱜ ᱫᱚ ᱦᱟᱸᱜ ᱟᱭᱩᱵ ᱵᱮᱲᱟ ᱨᱮᱱᱟᱜ ᱡᱟᱦᱟᱸ ᱡᱚᱢᱟᱜ ᱠᱚ ᱡᱚᱢ ᱵᱟᱲᱟ ᱠᱟᱛᱮ ᱫᱩᱲᱩᱵ ᱡᱤᱨᱟᱹᱣ ᱵᱟᱲᱟ ᱦᱩᱭ ᱟᱠᱟᱱᱟ᱾ ᱟᱨ ᱟᱢ ᱫᱚ ᱢᱟᱹᱭ ᱪᱮᱫ ᱮᱢ ᱪᱤᱠᱟᱹᱭᱮᱫᱼᱟ᱾
ᱤᱧ ᱦᱚᱸ ᱫᱤ ᱱᱚᱜ ᱚᱭ ᱫᱩᱲᱩᱵ ᱵᱟᱲᱟ ᱦᱩᱭ ᱟᱠᱟᱱ ᱜᱮᱭᱟ ᱡᱚᱢ ᱫᱚ ᱦᱩᱭᱩᱜ ᱞᱟᱹᱜᱤᱫᱼᱟ ᱠᱤᱪᱷᱩ ᱠᱷᱚᱱ ᱯᱚᱨᱮ ᱜᱮ ᱟᱫᱚ ᱡᱚᱢ ᱫᱚ ᱟᱹᱣᱨᱤ ᱦᱩᱭᱩᱜᱼᱟ᱾
ᱟᱪᱪᱷᱟ ᱟᱪᱪᱷᱟ ᱟᱨ ᱚᱠᱟᱞᱮ ᱞᱮᱠᱟ ᱢᱮᱱᱟᱜ ᱯᱮᱭᱟ ᱢᱟᱹᱭ ᱜᱷᱟᱨᱚᱸᱡᱽ ᱠᱚᱨᱮ
ᱦᱮᱸ ᱫᱤ ᱱᱚᱣᱟ ᱥᱚᱢᱚᱭ ᱫᱚ ᱵᱮᱥ ᱵᱟᱲᱟ ᱜᱮᱭᱟᱞᱮ ᱡᱷᱚᱛᱚ ᱦᱚᱲ ᱜᱮ ᱪᱟᱥ ᱵᱟᱥ ᱫᱤᱱ ᱛᱚ ᱟᱯᱮ ᱫᱤ ᱚᱠᱟᱞᱮᱠᱟ ᱢᱮᱱᱟᱜ ᱯᱮᱭᱟ ᱜᱷᱟᱨᱚᱸᱡᱽ ᱠᱚᱨᱮ?
ᱦᱮᱸ ᱢᱟᱹᱭ ᱦᱟᱸᱜ ᱱᱤᱛᱚᱜ ᱫᱚ ᱟᱞᱮ ᱦᱚᱸ ᱪᱟᱸᱫᱳ ᱵᱚᱸᱜᱟ ᱫᱟᱭᱟᱛᱮ ᱡᱚᱛᱚ ᱜᱮ ᱱᱟᱯᱟᱭ ᱜᱮ ᱢᱮᱱᱟᱜ ᱞᱮᱭᱟ᱾ ᱟᱨ ᱪᱟᱥᱵᱟᱥ ᱫᱤᱱ ᱛᱚ ᱛᱟᱦᱚᱞᱮ ᱡᱚᱛᱚ ᱜᱮ ᱱᱟᱯᱟᱭ ᱛᱟᱦᱮᱱ ᱜᱮᱵᱚᱱ ᱠᱷᱚᱡᱚᱜᱼᱟ ᱵᱟᱠᱷᱟᱱ ᱫᱚ ᱪᱤᱠᱟᱹᱛᱮ ᱠᱷᱮᱛ ᱠᱚᱨᱮ ᱦᱟᱸᱜ ᱵᱚᱱ ᱠᱟᱹᱢᱤ ᱫᱟᱲᱮᱭᱟᱜᱼᱟ ᱦᱮᱸᱥᱮ
ᱦᱮᱸᱛᱚ ᱫᱤ ᱦᱮᱸ ᱛᱟᱦᱚᱞᱮ ᱫᱤ ᱪᱟᱥ ᱠᱚᱫᱚᱯᱮ ᱟᱨᱟᱢᱵᱷᱚ ᱜᱚᱜ ᱟᱠᱟᱫ ᱜᱮᱭᱟ ᱵᱟᱝ
ᱦᱮᱸ ᱢᱟᱹᱭ ᱟᱨᱟᱢᱵᱚ ᱟᱨᱟᱢᱵᱚ ᱟᱠᱟᱫ ᱜᱮᱭᱟᱞᱮ ᱦᱟᱸᱜ ᱟᱨ ᱠᱤᱪᱷᱤ ᱜᱟᱱ ᱠᱷᱮᱛ ᱠᱚ ᱵᱟᱹᱠᱤ ᱢᱮᱱᱟᱜᱼᱟ ᱟᱹᱣᱨᱤ ᱞᱮ ᱨᱚᱦᱚᱭᱟ ᱦᱟᱸᱜ ᱟᱫᱚ ᱛᱚᱞᱟ ᱠᱚ ᱠᱟᱹᱴᱤᱡ ᱜᱮᱭᱟ ᱛᱚ ᱚᱱᱟᱛᱮ ᱟᱹᱣᱨᱤ ᱞᱮ ᱨᱚᱦᱚᱭᱟ ᱢᱟᱹᱭ ᱟᱯᱮ ᱫᱚ ᱛᱟᱦᱚᱞᱮ ᱨᱚᱦᱚᱭ ᱠᱚᱫᱚ ᱯᱮ ᱟᱨᱟᱢᱵᱚ ᱟᱠᱟᱫᱟ ᱥᱮ ᱵᱟᱝ
ᱦᱮᱸ ᱫᱤ ᱦᱮᱸ ᱨᱚᱦᱚᱭ ᱠᱚᱞᱮ ᱟᱨᱟᱢᱵᱚ ᱜᱚᱫ ᱠᱟᱜ ᱜᱮᱭᱟ ᱵᱟᱝ ᱫᱚ ᱵᱟᱝᱜᱮ ᱟᱫᱚ ᱞᱟᱦᱟᱛᱮ ᱡᱟᱦᱟᱸᱭ ᱛᱚᱞᱟ ᱠᱚ ᱜᱤᱰᱤ ᱦᱳᱭ ᱟᱠᱟᱱᱟ ᱚᱱᱟ ᱠᱚᱢᱟ ᱦᱩᱭ ᱟᱠᱟᱱ ᱜᱮᱭᱟ ᱛᱚ ᱚᱱᱟᱠᱜᱮ ᱨᱚᱦᱚᱭ ᱫᱚ ᱦᱩᱭᱩᱜ ᱠᱟᱱᱟ ᱟᱨ ᱠᱤᱪᱷᱩ ᱫᱤᱱ ᱢᱟᱲᱟᱝ ᱜᱮ ᱟᱨᱚ ᱛᱚᱞᱟ ᱠᱚ ᱜᱤᱰᱤ ᱦᱩᱭᱱᱟ ᱚᱱᱟ ᱠᱚᱫᱚ ᱟᱹᱣᱨᱤᱭᱟᱜᱼᱟ
ᱟᱪᱪᱷᱟ ᱟᱪᱪᱷᱟ
ᱦᱩᱸᱻ
ᱦᱮᱸ ᱛᱟᱦᱞᱮ ᱢᱟᱹᱭ ᱞᱟᱹᱭᱮᱫ ᱛᱟᱦᱮᱱᱤᱧ ᱡᱮᱠᱳᱱᱳ ᱢᱤᱫᱴᱮᱱ ᱥᱟᱛᱟᱢ ᱤᱫᱤ ᱠᱟᱛᱮ ᱜᱮᱞᱟᱝ ᱜᱟᱞᱢᱟᱨᱟᱣ ᱞᱮᱠᱷᱟᱱ ᱵᱷᱟᱹᱜᱤ ᱠᱚᱜᱼᱟ
ᱦᱮᱸ ᱫᱤ ᱦᱮᱸ ᱴᱷᱤᱠ ᱜᱮᱭᱟ
ᱦᱮᱸ ᱛᱟᱦᱚᱞᱮ ᱢᱟᱹᱭ ᱱᱚᱣᱟ ᱱᱚᱣᱟ ᱤᱭᱟᱹ ᱫᱩᱥᱚᱱ ᱫᱚᱢ ᱟᱸᱡᱚᱢ ᱵᱟᱲᱟ ᱟᱠᱟᱜ ᱜᱮᱭᱟ ᱛᱚ ᱡᱟᱦᱟᱸ ᱱᱟᱦᱟᱸᱜ ᱟᱵᱚ ᱤᱝᱨᱮᱡᱤ ᱛᱮ ᱡᱩᱫᱤ ᱵᱚᱱ ᱞᱟᱹᱭᱟ ᱯᱚᱞᱤᱭᱩᱥᱚᱱ ᱡᱟᱦᱟᱸ ᱫᱩᱥᱟᱹᱣ ᱚᱱᱟ ᱤᱫᱤ ᱠᱟᱛᱮᱢ ᱵᱟᱲᱟᱭ ᱜᱮᱭᱟ ᱛᱚ
ᱦᱮᱸ ᱫᱤ ᱦᱮᱸ ᱠᱚᱢ ᱵᱮᱥᱤ ᱫᱚ ᱵᱟᱲᱟᱭ ᱠᱚᱨᱮ ᱫᱚ ᱢᱮᱱᱟᱜ ᱜᱮᱭᱟ
ᱟᱪᱪᱷᱟ ᱟᱪᱪᱷᱟ ᱛᱟᱦᱞᱮ ᱯᱳᱭᱞᱳ ᱨᱮ ᱟᱢ ᱴᱷᱮᱡ ᱠᱷᱚᱱᱟᱜ ᱜᱤᱧ ᱠᱷᱚᱡᱚᱜᱼᱟ ᱛᱟᱦᱞᱮ ᱫᱩᱥᱚᱱ ᱤᱫᱤ ᱠᱟᱛᱮᱫ ᱢᱤᱫᱵᱟᱨ ᱠᱟᱛᱷᱟᱢ ᱞᱟᱹᱭ ᱞᱮᱠᱷᱟᱱ ᱱᱟᱯᱟᱭ ᱠᱚᱜᱼᱟ ᱪᱮᱫᱟᱜ ᱥᱮ ᱱᱤᱛᱚᱜ ᱫᱚ ᱟᱵᱚ ᱫᱷᱟᱹᱨᱛᱤ ᱯᱩᱨᱤ ᱨᱮ ᱡᱟᱦᱟᱸ ᱧᱮᱞᱚᱜ ᱠᱟᱱᱟ ᱫᱷᱩᱥᱚᱱ ᱜᱮ ᱡᱷᱚᱛᱚ ᱨᱮᱱᱟᱜ ᱫᱷᱩᱥᱚᱱ ᱜᱮ ᱟᱹᱰᱤ ᱵᱟᱹᱲᱛᱤ ᱵᱟᱹᱲᱛᱤ ᱦᱩᱭᱩᱜ ᱠᱟᱱᱟ ᱟᱫᱚ ᱚᱱᱠᱟ ᱜᱮ ᱦᱮᱸ ᱠᱟᱹᱴᱤᱡ ᱮᱢ ᱞᱟᱹᱭ ᱞᱮᱠᱷᱟᱱ ᱚᱱᱟ ᱤᱫᱤ ᱠᱟᱛᱮᱜ ᱟᱹᱰᱤ ᱜᱮ ᱱᱟᱯᱟᱭ ᱠᱚᱜᱼᱟ ᱦᱩᱱᱟᱹᱝ
ᱟᱪᱪᱷᱟ ᱫᱤ ᱦᱮᱸ ᱛᱚ ᱠᱚᱢ ᱵᱮᱥᱤ ᱫᱚ ᱫᱤ ᱩᱱᱟᱹᱜ ᱫᱚ ᱵᱮᱥᱤ ᱵᱟᱹᱧ ᱵᱟᱲᱟᱭᱟ ᱠᱚᱢ ᱵᱮᱥᱤ ᱫᱚ ᱵᱟᱲᱟᱭ ᱠᱚᱨᱟᱣ ᱫᱚ ᱢᱮᱱᱟᱜ ᱜᱮᱭᱟ ᱡᱮ ᱱᱚᱜ ᱱᱚᱝᱠᱟ ᱚᱱᱠᱟ ᱟᱵᱚᱣᱟᱜ ᱱᱤᱭᱟᱹ ᱥᱳᱢᱳᱭ ᱨᱮ ᱦᱮᱡ ᱠᱟᱛᱮ ᱩᱱ ᱫᱤᱱ ᱢᱟ ᱱᱚᱣᱟ ᱠᱚ ᱩᱱᱟᱹᱜ ᱵᱮᱥᱤ ᱵᱟᱝ ᱛᱟᱦᱮᱸ ᱠᱟᱱᱟ ᱡᱟᱦᱟᱸ ᱠᱚᱵᱚᱱ ᱞᱟᱹᱭᱫᱟ ᱚᱱᱟ ᱯᱷᱮᱠᱴᱚᱨᱤ ᱡᱟᱸᱦᱟᱱᱟᱜ ᱠᱮᱢᱤᱠᱮᱞ ᱠᱚᱠᱚ ᱵᱮᱱᱟᱣᱫᱟ ᱥᱮ ᱡᱟᱦᱟᱸᱱᱟᱜ ᱜᱮ ᱯᱞᱟᱥᱴᱤᱠ ᱨᱮᱱᱟᱜ ᱡᱤᱱᱤᱥ ᱠᱚ ᱵᱮᱱᱟᱣᱟ ᱚᱱᱟ ᱡᱟᱦᱟᱸ ᱯᱷᱮᱠᱴᱨᱤ ᱠᱷᱚᱱ ᱢᱮᱱᱟᱜᱼᱟ ᱚᱱᱟ ᱠᱷᱚᱱᱟᱜ ᱫᱚ ᱢᱤᱫᱴᱟᱝ ᱢᱤᱫᱴᱮᱱ ᱫᱷᱩᱣᱟᱹ ᱦᱤᱡᱩᱜᱼᱟ ᱥᱮ ᱚᱱᱟ ᱫᱚ ᱟᱹᱰᱤ ᱜᱮ ᱵᱟᱹᱲᱤᱡ ᱫᱷᱩᱣᱟᱹ ᱢᱤᱫᱴᱮᱱ ᱟᱨ ᱚᱱᱟ ᱠᱚᱨᱮ ᱡᱟᱦᱟᱸᱭ ᱯᱷᱮᱠᱴᱚᱨᱤ ᱥᱩᱨ ᱥᱩᱯᱩᱨ ᱠᱚᱨᱮ ᱚᱲᱟᱜ ᱠᱚ ᱛᱟᱦᱮᱱᱟ ᱩᱱᱠᱩ ᱢᱟᱱᱮ ᱩᱱᱠᱩ ᱦᱚᱲᱟᱜ ᱫᱚ ᱢᱟᱱᱮ ᱪᱮᱫ ᱤᱧ ᱞᱟᱹᱭᱟ ᱞᱟᱱᱪ ᱡᱟᱦᱟᱸ ᱫᱚ ᱮᱠᱫᱚᱢ ᱤᱱᱰᱳ ᱨᱮ ᱪᱟᱞᱟᱣ ᱠᱟᱛᱮ ᱟᱨᱠᱤ ᱠᱤ ᱢᱤᱫᱴᱟᱝ ᱤᱭᱟᱹ ᱞᱮᱠᱟ ᱛᱚᱭᱭᱨᱤᱜ ᱟ ᱥᱮ ᱨᱳᱜᱽ ᱞᱮᱠᱟ ᱛᱚᱭᱭᱨᱤᱜᱼᱟ ᱟᱥᱛᱮ ᱟᱥᱛᱮ ᱚᱱᱟᱨᱮ ᱡᱟᱦᱟᱸᱭ ᱥᱩᱨ ᱥᱩᱯᱩᱨ ᱠᱚᱨᱮ ᱫᱤᱱ ᱜᱮ ᱛᱟᱦᱮᱱ ᱠᱟᱱᱟ ᱠᱚ ᱚᱱᱟ ᱠᱚᱦᱚᱸ ᱢᱤᱫᱴᱟᱝ ᱢᱤᱫᱴᱮᱱ ᱠᱷᱟᱨᱟᱯ ᱡᱤᱱᱤᱥ ᱢᱤᱫᱴᱟᱝ ᱟᱨ ᱚᱱᱟ ᱠᱚᱜᱮᱧ ᱞᱟᱹᱭᱟ ᱟᱨ ᱟᱭᱢᱟ ᱨᱚᱠᱚᱢᱟᱜ ᱱᱮᱛᱟᱨ ᱫᱚ ᱢᱟᱱᱮ ᱪᱮᱫ ᱤᱧ ᱞᱟᱹᱭᱟ ᱚᱱᱠᱟᱜᱮ ᱠᱳᱢᱯᱟᱱᱤ ᱠᱚ ᱵᱮᱱᱟᱣ ᱠᱟᱱᱟ ᱟᱨ ᱧᱮᱞᱚᱜ ᱠᱟᱱᱟ ᱡᱟᱦᱟᱸ ᱠᱚᱫᱚ ᱟᱵᱚ ᱫᱚ ᱜᱟᱰᱟ ᱫᱟᱜ ᱠᱚ ᱵᱟᱠᱷᱟᱱ ᱥᱚᱢᱩᱫᱨᱚ ᱫᱟᱜ ᱠᱚᱨᱮ ᱦᱚᱸ ᱧᱮᱞ ᱵᱟᱲᱟ ᱦᱩᱭ ᱟᱠᱟᱱᱟ ᱡᱮ ᱱᱚᱜᱚᱭ ᱱᱚᱝᱠᱟ ᱡᱟᱦᱟᱸᱭ ᱫᱚ ᱡᱮᱢᱚᱱ ᱜᱚᱝᱜᱟ ᱫᱤᱢ ᱟᱸᱡᱚᱢ ᱵᱟᱲᱟ ᱟᱠᱟᱫ ᱜᱮᱭᱟ᱾
ᱦᱩᱸ ᱦᱩᱸ ᱦᱩᱸ,
ᱛᱟᱦᱞᱮ ᱚᱱᱟ ᱠᱚᱨᱮ ᱫᱚ ᱢᱤᱫᱴᱟᱝ ᱞᱟᱹᱭᱟᱠᱚ ᱚᱱᱟ ᱫᱚ ᱵᱟᱝᱢᱟ ᱢᱤᱫᱴᱟᱝ ᱥᱩᱫᱽᱫᱷᱚ ᱡᱤᱱᱤᱥ ᱥᱮ ᱥᱩᱫᱽᱫᱷᱚ ᱚᱸᱰᱮ ᱚᱸᱰᱮᱱᱟᱜ ᱫᱟᱜ ᱟᱹᱜᱩ ᱞᱮᱠᱟᱱ ᱥᱩᱫᱽᱫᱷᱚᱜᱼᱟ ᱡᱷᱚᱛᱚ ᱠᱤᱪᱷᱩ ᱜᱮ ᱚᱱᱠᱟ ᱴᱟᱝ ᱢᱟᱱ ᱢᱮᱱᱟᱜ ᱥᱮ ᱱᱚᱝᱠᱟ ᱠᱚ ᱞᱟᱹᱭ ᱵᱟᱲᱟᱭ ᱜᱮᱭᱟ ᱛᱚ ᱚᱱᱟ ᱠᱚᱨᱮ ᱦᱚᱸ ᱧ ᱮᱞ ᱵᱟᱲᱟ ᱦᱩᱭ ᱟᱠᱟᱱᱟ ᱯᱞᱟᱥᱴᱤᱠ ᱠᱚ ᱱᱚᱜᱚᱭ ᱡᱟᱦᱟᱸᱱᱟᱜ ᱜᱮ ᱟᱭᱢᱟ ᱟᱭᱢᱟ ᱨᱚᱠᱚᱢᱟᱜ ᱵᱟᱦᱟ ᱠᱚᱠᱚ ᱪᱟᱯᱟᱜ ᱜᱤᱰᱤ ᱠᱟᱜᱼᱟ ᱠᱚ ᱡᱟᱦᱟᱸᱱᱟᱜ ᱜᱮ ᱰᱟᱵ ᱛᱮᱱᱟᱜ ᱠᱚ ᱟᱹᱰᱤ ᱨᱚ ᱨᱚᱠᱚᱢ ᱠᱚᱢ ᱟᱭᱢᱟ ᱟᱭᱢᱟ ᱨᱚᱠᱚᱢᱟᱜ ᱱᱚᱜᱽᱨᱟ ᱠᱚ ᱧᱮᱞ ᱦᱩᱭ ᱟᱠᱟᱱᱟ ᱛᱚ ᱤᱧ ᱢᱚᱱᱮᱭᱟ ᱱᱚᱣᱟ ᱠᱚ ᱡᱩᱫᱤ ᱵᱟᱝ ᱦᱩᱭ ᱠᱚᱜᱼᱟ ᱠᱚᱢ ᱦᱩᱭ ᱠᱚᱜᱼᱟ ᱯᱞᱟᱥᱴᱤᱠ ᱠᱚᱨᱮᱱᱟᱜ ᱵᱮᱵᱚᱦᱟᱨ ᱛᱟᱦᱚᱞᱮ ᱦᱚᱭᱛᱚ ᱚᱱᱟ ᱯᱚᱞᱤᱭᱩᱥᱚᱱ ᱫᱩᱥᱚᱱ ᱫᱚ ᱠᱟᱹᱴᱤᱡ ᱠᱚᱢ ᱠᱚᱜᱼᱟ᱾ ᱛᱟᱦᱞᱮ ᱟᱢ ᱡᱫᱤ ᱞᱟᱹᱭᱢᱮ ᱪᱮᱫ ᱞᱮᱠᱟ ᱟᱢ᱾
ᱦᱮᱸ ᱢᱟᱹᱤ ᱦᱮᱸ ᱟᱹᱰᱤ ᱱᱟᱯᱟᱭ ᱱᱟᱯᱟᱭ ᱢᱤᱫᱴᱮᱱ ᱯᱚᱭᱮᱱᱴᱮᱢ ᱥᱟᱜ ᱨᱟᱠᱟᱵ ᱠᱮᱭᱟ᱾ ᱯᱨᱚᱛᱷᱚᱢᱚᱛᱚ ᱡᱚᱫᱤ ᱟᱵᱚ ᱵᱚᱱ ᱧᱮᱞᱟ ᱡᱟᱦᱟᱸᱱᱟᱜ ᱟᱢ ᱯᱳᱭᱞᱳ ᱯᱚᱭᱮᱱᱴ ᱮᱢ ᱞᱟᱹᱭ ᱠᱮᱫᱟ ᱯᱷᱮᱠᱴᱨᱤ ᱤᱫᱤ ᱠᱟᱛᱮᱜ ᱟᱫᱚᱚ ᱥᱟᱹᱨᱤᱜᱮ ᱱᱤᱛᱚᱜ ᱚᱱᱠᱟ ᱢᱤᱫ ᱴᱟᱹᱝ ᱡᱩᱜᱽ ᱨᱮᱵᱚᱱ ᱥᱮᱴᱮᱮᱨ ᱟᱠᱟᱱᱟ ᱡᱟᱦᱟᱸ ᱫᱚ ᱟᱵᱚ ᱯᱷᱮᱠᱴᱨᱤ ᱢᱤᱢᱤᱫᱴᱟᱝ ᱮᱢᱚᱱ ᱡᱤᱱᱤᱥ ᱵᱚᱱ ᱧᱟᱢ ᱫᱟ ᱦᱟᱸᱜ ᱡᱟᱦᱟᱸ ᱫᱚ ᱵᱟᱵᱚᱱ ᱵᱮᱵᱚᱦᱟᱨ ᱛᱮᱦᱚᱸ ᱵᱟᱝ ᱜᱟᱱᱚᱜᱼᱟ ᱟᱨ ᱡᱩᱫᱤ ᱵᱚᱱ ᱵᱮᱵᱚᱦᱟᱨᱟ᱾ ᱛᱟᱦᱚᱞᱮ ᱦᱚᱸᱜᱼᱚ ᱱᱚᱝᱠᱟ ᱫᱩᱥᱚᱱ ᱢᱟᱱᱮ ᱫᱩᱥᱟᱹ ᱥᱤᱨᱡᱟᱹᱜ ᱠᱟᱱᱟ ᱦᱮᱸ ᱥᱮ
ᱦᱮᱸ ᱦᱮᱸ ᱦᱮᱸ,
ᱡᱮᱢᱚᱱ ᱚᱱᱮ ᱡᱩᱫᱤ ᱦᱟᱸᱜ ᱢᱟᱱᱮ ᱟᱵᱚ ᱡᱩᱫᱤ ᱯᱚᱨᱤᱵᱮᱥ ᱤᱫᱤ ᱠᱟᱛᱮᱜ ᱵᱚᱱ ᱞᱟᱹᱭᱟ ᱦᱚᱭ ᱡᱟᱦᱟᱸ ᱫᱩᱥᱟᱹᱜ ᱠᱟᱱᱟ ᱥᱮ ᱦᱚᱭ ᱡᱟᱦᱟᱸ ᱫᱩᱥᱚᱱ ᱦᱩᱭᱩᱜ ᱠᱟᱱᱟ ᱛᱟᱦᱚᱞᱮ ᱚᱱᱮ ᱡᱮ ᱩᱱᱟᱹᱜ ᱜᱟᱱ ᱫᱷᱩᱣᱟᱹ ᱡᱟᱦᱟᱸᱱᱟᱜ ᱮᱢ ᱞᱟᱹᱭ ᱠᱮᱫᱟ ᱯᱷᱮᱠᱴᱨᱤ ᱠᱚᱨᱮᱱᱟᱜ ᱟ ᱟᱨᱚ ᱵᱚᱲᱚ ᱵᱚᱲᱚ ᱚᱱᱠᱟ ᱢᱟᱨᱟᱝ ᱢᱟᱨᱟᱝ ᱠᱟᱹᱨᱠᱷᱟᱱᱟ ᱠᱚ ᱚᱱᱟ ᱠᱚᱠᱚ ᱵᱮᱱᱟᱣ ᱟᱠᱟᱫᱟ ᱚᱸᱰᱮ ᱠᱷᱚᱱᱟᱜ ᱡᱟᱦᱟᱸ ᱫᱷᱩᱣᱟᱹ ᱠᱚ ᱩᱰᱩᱠᱚᱜ ᱠᱟᱱᱟ ᱥᱟᱶᱛᱮ ᱱᱤᱛᱚᱜᱜ ᱫᱚ ᱟᱵᱚ ᱡᱟᱹᱥᱛᱤ ᱦᱟᱸᱜ ᱚᱱᱟ ᱜᱟᱹᱰᱤ ᱜᱷᱚᱲᱟ ᱠᱚ ᱟᱹᱰᱤ ᱡᱳᱨ ᱵᱚᱱ ᱵᱮᱵᱚᱦᱟᱨ ᱜᱮᱭᱟ ᱛᱚ ᱛᱚ ᱚᱱᱟ ᱜᱟᱹᱰᱤ ᱠᱚᱨᱮᱱᱟᱜ ᱡᱟᱦᱟᱸ ᱛᱤᱱᱟᱹᱜ ᱫᱷᱩᱣᱟᱟᱹ᱾
ᱦᱮᱸ,
ᱚᱱᱟ ᱠᱚ ᱱᱟᱱᱟᱜ ᱥᱟᱱᱟᱢ ᱮᱱᱛᱮ ᱱᱚᱣᱟ ᱦᱚᱭ ᱨᱮ ᱢᱮᱥᱟᱜ ᱠᱟᱱᱟ ᱟᱨ ᱚᱱᱟ ᱦᱚᱭ ᱫᱚ ᱢᱟᱱᱮ ᱫᱩᱥᱟᱹᱜ ᱠᱟᱱᱟ ᱦᱮᱸᱥᱮ ᱫᱩᱥᱚᱱ ᱦᱚ ᱦᱩᱭᱩᱜ ᱠᱟᱱᱟ ᱛᱟᱨᱯᱚᱨᱮ ᱚᱱᱟ ᱚᱱᱟ ᱵᱟᱫᱛᱮ ᱡᱩᱤ ᱟᱢ ᱦᱟᱸᱜ ᱮᱢ ᱞᱟᱹᱭᱟ ᱡᱟᱦᱟᱸ ᱜᱚᱝᱜᱟ ᱫᱟᱜ ᱦᱟᱸᱜ ᱟᱵᱚ ᱵᱚᱱ ᱞᱟᱹᱭᱟ ᱟᱹᱰᱤ ᱥᱩᱫᱫᱷᱚ ᱫᱟᱜ ᱠᱟᱱᱟ ᱦᱮᱸ ᱥᱮ ᱠᱤᱱᱛᱩ ᱚᱱᱟ ᱠᱚᱨᱮ ᱦᱚᱸ ᱱᱤᱛᱚᱜ ᱦᱳᱭᱛᱚ ᱪᱟᱞᱟᱣ ᱵᱟᱝ ᱦᱩᱭ ᱠᱟᱱᱟ ᱠᱤᱱᱛᱩ ᱥᱳᱥᱟᱞ ᱢᱤᱰᱤᱭᱟ ᱛᱟᱞᱟ ᱛᱮ ᱚᱱᱟ ᱠᱚᱨᱮ ᱦᱚᱸ ᱧᱮᱞ ᱦᱩᱭ ᱠᱟᱱᱟ, ᱡᱮ ᱤᱭᱟᱹ ᱟᱭᱢᱟ ᱞᱮᱠᱟᱱᱟᱜ ᱯᱮᱞᱟᱥᱴᱤᱠ ᱢᱟᱱᱮ ᱟᱹᱰᱤ ᱟᱹᱰᱤ ᱡᱩᱨ ᱡᱚᱸᱫᱽᱨᱟ ᱠᱚᱠᱚ ᱜᱤᱰᱤᱭᱮᱜᱼᱟ ᱦᱮᱸ ᱥᱮ,
ᱦᱩᱸ ᱦᱩᱸ,
ᱚᱱᱟ ᱥᱟᱶᱛᱮ ᱚᱱᱮ ᱠᱟᱨᱠᱷᱟᱱᱟ ᱠᱚ ᱨᱮᱱᱟᱜ ᱡᱟᱦᱟᱸ ᱡᱚᱸᱫᱽᱨᱟ ᱫᱟᱜ ᱚᱱᱟ ᱠᱚᱫᱚ ᱡᱷᱚᱛᱚ ᱚᱱᱟ ᱡᱟᱦᱟᱸ ᱤᱭᱟᱹ ᱫᱚᱨᱭᱟ ᱨᱮ ᱠᱤᱱᱵᱟ ᱱᱟᱹᱭ ᱨᱮ ᱚᱱᱮ ᱚᱝᱠᱟᱱ ᱡᱟᱭᱜᱟ ᱨᱮ ᱢᱮᱥᱟᱜ ᱠᱟᱱᱟ, ᱛᱚ ᱚᱱᱟ ᱦᱚᱛᱮ ᱛᱮᱦᱚᱸ ᱫᱟᱜ ᱫᱚ ᱫᱚᱢᱮ ᱫᱷᱩᱥᱚᱱᱚᱜ ᱠᱟᱱᱟ, ᱟᱨ ᱦᱚᱭ ᱛᱚ ᱯᱩᱭᱞᱩ ᱟᱵᱚ ᱵᱚᱱ ᱧᱮᱞᱟ ᱡᱮ ᱚᱱᱟ ᱡᱟᱦᱟᱸ ᱫᱟᱜ ᱫᱩᱥᱚᱱ ᱢᱟᱱᱮ ᱯᱷᱮᱠᱴᱨᱤ ᱤᱫᱤ ᱠᱟᱛᱮᱜ ᱡᱩᱫᱤ ᱵᱚᱱ ᱧᱮᱞᱟ ᱡᱟᱦᱟᱸ ᱢᱟᱨᱟᱝ ᱢᱟᱨᱟᱝ ᱠᱟᱹᱨᱠᱷᱟᱱᱟ ᱠᱚ ᱛᱟᱦᱮᱸᱱᱟ ᱥᱮ ᱚᱱᱟ ᱫᱚ ᱦᱟᱸᱜ ᱧᱮᱞ ᱢᱮ ᱫᱟᱜ ᱫᱷᱟᱨᱮ ᱨᱮᱜᱮ ᱡᱟᱹᱥᱛᱤ ᱠᱚ ᱵᱮᱱᱟᱣ ᱠᱟᱜᱼᱟ, ᱪᱮᱫᱟᱜ ᱥᱮ ᱫᱟᱜ ᱫᱷᱟᱨᱮ ᱨᱮ ᱵᱮᱱᱟᱣ ᱞᱮᱠᱷᱟᱱ ᱫᱚ ᱢᱟᱱᱮ ᱚᱸᱰᱮ ᱠᱷᱚᱱᱟᱜ ᱡᱟᱦᱟᱸ ᱛᱤᱱᱟᱹᱜ ᱡᱚᱸᱫᱽᱨᱟ ᱫᱟᱜ ᱚᱱᱟ ᱢᱟᱱᱮ ᱫᱟᱜ ᱨᱮ ᱢᱮᱥᱟᱞᱮᱱ ᱢᱮᱥᱟ ᱠᱟᱛᱮ ᱢᱟᱱᱮ ᱚᱱᱟ ᱫᱚ ᱞᱤᱸᱜᱤ ᱜᱤᱰᱤᱜᱼᱟ ᱦᱮᱸ ᱥᱮ, ᱚᱱᱟ ᱫᱚ ᱦᱟᱸᱜ ᱩᱱᱠᱩ ᱡᱟᱦᱟᱸ ᱱᱟᱜ ᱠᱚ ᱵᱮᱱᱟᱣ ᱫᱟ ᱩᱝᱠᱩᱣᱟᱜ ᱩᱭᱦᱟᱹᱨ ᱵᱷᱟᱵᱽᱱᱟ ᱞᱮᱠᱟ ᱛᱮ ᱦᱮᱸ ᱚᱱᱠᱟ ᱛᱮᱦᱚᱸ ᱫᱟᱜ ᱦᱟᱸᱜ ᱟᱹᱰᱤ ᱡᱩᱨ ᱫᱩᱥᱚᱱᱚᱜ ᱠᱟᱱᱟ ᱚᱱᱟ ᱥᱟᱶᱛᱮ ᱡᱩᱫᱤ ᱟᱵᱚ ᱦᱮᱸ ᱟᱨ ᱦᱚᱸ ᱵᱚᱱ ᱧᱮᱞᱟ ᱱᱚᱜᱼᱚᱭ ᱡᱟᱦᱟᱸ ᱱᱚᱭᱮᱥ ᱯᱳᱞᱤᱭᱩᱥᱚᱱ ᱡᱟᱦᱟᱸ ᱥᱮᱜ ᱥᱟᱣᱩᱱᱰ ᱨᱮᱱᱟᱜ ᱡᱟᱦᱟᱸ ᱯᱳᱞᱤᱭᱩᱥᱮᱱ ᱦᱩᱭᱩᱜᱼᱟ ᱢᱟᱱᱮ ᱥᱟᱰᱮ ᱫᱩᱥᱟᱹᱣ ᱡᱟᱦᱟᱸᱱᱟᱜ ᱡᱩᱫᱤ ᱟᱵᱚ ᱵᱚ ᱵᱚᱱ ᱞᱟᱹᱭ ᱫᱟᱲᱮᱜᱼᱟ ᱥᱟᱰᱮ ᱫᱩᱥᱚᱱ ᱦᱚᱜ ᱚᱭ ᱡᱮ ᱢᱟᱭᱤᱠ ᱠᱚ ᱢᱟᱱᱮ ᱚᱱᱟ ᱡᱟᱦᱟᱸ ᱦᱳᱭᱛᱚ ᱱᱤᱭᱟᱹ ᱫᱚ ᱵᱟᱹᱲᱛᱤ ᱵᱟᱰᱟᱭ ᱢᱮᱱᱟᱜ ᱜᱮᱭᱟ ᱢᱟᱱᱮ ᱥᱟᱴ ᱰᱤᱵᱤ ᱡᱟᱦᱟᱸ ᱫᱚ ᱦᱩᱭᱩᱜ ᱠᱟᱱᱟ ᱥᱟᱴ ᱰᱤᱥᱤᱵᱮᱞ ᱪᱮᱛᱟᱱ ᱨᱮ ᱡᱩᱫᱤ ᱡᱟᱦᱟᱸ ᱢᱟᱭᱤᱠ ᱠᱚᱠᱚ ᱵᱟᱡᱟᱭ ᱫᱟ ᱛᱟᱦᱚᱞᱮ ᱚᱱᱟ ᱫᱚ ᱯᱨᱚᱫᱩ ᱫᱩᱥᱚᱱ ᱨᱮᱭᱟᱜ ᱦᱤᱡᱩᱜ ᱠᱟᱱᱟ ᱦᱮᱸᱥᱮ ᱡᱟᱦᱟᱸ ᱥᱟᱣᱩᱰ ᱯᱳᱞᱤᱭᱩᱥᱚᱱ ᱨᱮ ᱦᱤᱡᱩᱜ ᱠᱟᱱᱟ ᱦᱮᱸ ᱚᱝᱠᱟ ᱜᱮ ᱦᱟᱸᱜ ᱚᱱᱟ ᱠᱚᱫᱚ ᱥᱟᱣᱩᱱᱰ ᱯᱳᱞᱤᱭᱩᱥᱚᱱ ᱥᱟᱶᱛᱮ ᱱᱚᱜ ᱚᱭ ᱱᱩᱱᱟᱹᱜ ᱜᱟᱱ ᱜᱟᱹᱰᱤ ᱜᱷᱚᱲᱟ ᱠᱚᱵᱚᱱ ᱵᱮᱵᱚᱦᱟᱨ ᱫᱟ ᱚᱱᱟ ᱨᱮᱱᱟᱜ ᱡᱟᱦᱟᱸ ᱥᱟᱣᱩᱱᱰ ᱛᱟᱦᱞᱮ ᱚᱱᱟ ᱠᱚᱛᱮ ᱦᱚᱸ ᱢᱟᱱᱮ ᱥᱟᱣᱩᱱᱰ ᱯᱳᱞᱤᱭᱩᱥᱚᱱ ᱟᱹᱰᱤ ᱡᱳᱨ ᱦᱩᱭᱩᱜ ᱠᱟᱱᱟ ᱚᱱᱟ ᱥᱟᱶ ᱛᱮ ᱡᱩᱫᱤ ᱟᱵᱚ ᱵᱚᱱ ᱧᱮᱞᱟ ᱚᱱᱟ ᱦᱟᱥᱟ ᱤᱫᱤ ᱠᱟᱛᱮᱜ ᱦᱮᱸ ᱥᱮ ᱦᱟᱫ ᱦᱟᱥᱟ ᱨᱮ ᱱᱤᱛᱚᱜ ᱟᱭᱢᱟ ᱞᱮᱠᱟᱱᱟᱜ ᱠᱮᱢᱤᱠᱮᱞ ᱠᱮᱢᱤᱠᱮᱞ ᱫᱚ ᱟᱭᱢᱟ ᱞᱮᱠᱟᱱᱟᱜ ᱥᱟᱨ ᱵᱤᱥ ᱡᱟᱦᱟᱸ ᱟᱵᱚ ᱥᱟᱨ ᱵᱤᱥ ᱵᱚᱱ ᱵᱮᱵᱚᱦᱟᱨ ᱫᱟ ᱪᱟᱥ ᱚᱠᱛᱚ
ᱟᱪᱪᱷᱟ ᱟᱪᱪᱷᱟ ᱦᱮᱸ
ᱦᱮᱸ ᱩᱱ ᱥᱚᱢᱚᱭ ᱚᱱᱟ ᱡᱟᱦᱟᱸ ᱥᱟᱨ ᱵᱤᱥ ᱚᱱᱟ ᱫᱚ ᱦᱟᱥᱟ ᱨᱮ ᱢᱮᱥᱟᱜ ᱠᱟᱱᱟ ᱚᱝᱠᱟ ᱠᱟᱛᱮᱜ ᱦᱟᱥᱟ ᱫᱷᱩᱥᱚᱱᱚᱜ ᱠᱟᱱᱟ ᱚᱱᱟ ᱥᱟᱶᱛᱮ ᱡᱟᱹᱥᱛᱤ ᱟᱹᱰᱤ ᱡᱟᱹᱥᱛᱤ ᱚᱛ ᱦᱟᱥᱟ ᱨᱮ ᱢᱟᱱᱮ ᱯᱞᱟᱥᱴᱤᱠ ᱵᱚᱱ ᱜᱤᱰᱤᱭ ᱫᱟ ᱚᱱᱟ ᱯᱚᱞᱤᱛᱷᱤᱱ ᱠᱚ ᱞᱟᱹᱭ ᱜᱟᱱᱚᱜ ᱟ ᱟᱭᱢᱟ ᱞᱮᱠᱟᱱᱟᱜ ᱵᱩᱛ ᱵᱳᱛᱳᱞ ᱠᱚ ᱦᱮᱸᱥᱮ ᱡᱟᱦᱟᱸ ᱫᱚ ᱦᱟᱸᱜ ᱦᱟᱥᱟ ᱨᱮ ᱵᱟᱝ ᱢᱮᱥᱟᱜᱼᱟ ᱚᱱᱮ ᱚᱱᱠᱟᱱ ᱡᱤᱱᱤᱥ ᱠᱚᱵᱚᱱ ᱵᱮᱵᱚᱦᱟᱨ ᱨᱮᱜ ᱟ ᱟᱨ ᱚᱱᱟ ᱫᱚ ᱦᱟᱥᱟ ᱨᱮᱵᱚᱱ ᱜᱤᱰᱤᱭ ᱫᱟ ᱛᱟᱦᱚᱞᱮ ᱚᱱᱟ ᱫᱚ ᱟᱵᱚ ᱡᱩᱫᱤ ᱵᱚᱱ ᱧᱮᱞᱟ ᱡᱟᱦᱟᱸ ᱥᱮᱭᱟᱜ ᱡᱤᱱᱤᱥ ᱚᱱᱟ ᱫᱚ ᱚᱛ ᱦᱟᱥᱟ ᱦᱟᱥᱟ ᱨᱮ ᱡᱩᱫᱤ ᱛᱟᱦᱮᱱᱟ ᱛᱟᱦᱚᱞᱮ ᱚᱱᱟ ᱫᱚ ᱟᱹᱰᱤ ᱛᱟᱲᱟᱛᱟᱹᱲᱤ ᱥᱮᱭᱟ ᱜᱚᱫᱚᱜᱼᱟ ᱵᱟᱝ ᱨᱮᱦᱚᱸ ᱟᱹᱰᱤ ᱫᱤᱱ ᱯᱚᱨᱮ ᱨᱮᱦᱚᱸ ᱚᱱᱟ ᱫᱚ ᱥᱮᱭᱟᱜ ᱜᱮᱭᱟ ᱦᱮᱸᱥᱮ ᱠᱤᱱᱛᱩ ᱡᱟᱦᱟᱸ ᱵᱟᱝ ᱥᱮᱭᱟᱜᱼᱟ ᱡᱮᱢᱚᱱ ᱱᱚᱜ ᱚᱭ ᱯᱞᱟᱥᱴᱤᱠ ᱛᱟᱨᱯᱚᱨᱮ ᱚᱱᱟ ᱯᱚᱞᱤᱛᱷᱤᱱ ᱡᱟᱦᱟᱸ ᱛᱟᱯᱚᱨᱮ ᱟᱭᱢᱟ ᱞᱮᱠᱟᱱᱟᱜ ᱵᱳᱛᱳᱞ ᱠᱚ ᱡᱟᱦᱟᱸ ᱚᱱᱟ ᱠᱚᱫᱚ ᱡᱷᱚᱛᱚ ᱯᱞᱟᱥᱴᱤᱠ ᱨᱮᱱᱟᱜ ᱜᱮ ᱠᱟᱱᱟ ᱥᱮ ᱚᱱᱟ ᱠᱚᱫᱚ ᱦᱟᱸᱜ ᱢᱟᱱᱮ ᱦᱟᱥᱟ ᱨᱮ ᱡᱟᱦᱟᱸ ᱛᱤᱱᱟᱹᱜ ᱫᱤᱱ ᱛᱚᱯᱟ ᱛᱟᱦᱮᱸᱱ ᱨᱮᱦᱚᱸ ᱢᱟᱱᱮ ᱡᱮ ᱡᱟᱦᱟᱸ ᱛᱤᱱᱟᱹᱜ ᱫᱤᱱ ᱛᱟᱦᱮᱸᱱ ᱨᱮᱦᱚᱸ ᱚᱱᱟ ᱫᱚ ᱠᱳᱱᱳ ᱫᱤᱱ ᱵᱟᱝ ᱥᱮᱭᱟᱜᱼᱟ ᱦᱮᱸ ᱥᱮ ᱛᱚ ᱚᱱᱟ ᱦᱚᱛᱮ ᱛᱮᱦᱚᱸ ᱦᱮᱸ ᱦᱮᱸ ᱚᱱᱟ ᱦᱚᱛᱮ ᱛᱮᱦᱚᱸ ᱢᱟᱱᱮ ᱦᱟᱥᱟ ᱨᱮᱱᱟᱜ ᱫᱩᱥᱚᱱ ᱦᱚᱸ ᱟᱹᱰᱤ ᱡᱩᱨ ᱦᱩᱭᱩᱜ ᱜᱮᱭᱟ
ᱦᱮᱸ ᱦᱮᱸ ᱛᱚ ᱚᱱᱟ ᱜᱮ ᱫᱤ ᱫᱚ ᱤᱧ ᱦᱚᱸᱧ ᱞᱟᱹᱭᱟ ᱡᱮ ᱯᱞᱟᱥᱴᱤᱠ ᱵᱮᱵᱚᱦᱟᱨ ᱫᱚ ᱠᱟᱹᱴᱤᱡ ᱠᱚᱢ ᱩᱪᱤᱛ ᱡᱟᱦᱟᱸ ᱛᱤᱱᱟᱹᱜ ᱡᱟᱦᱟᱸᱱᱟᱜ ᱨᱮᱜᱮ ᱠᱷᱟᱹᱞᱤ ᱡᱟᱦᱟᱸᱱᱟᱜ ᱠᱩᱲᱠᱩᱲᱤ ᱯᱮᱠᱮᱴ ᱛᱟᱢ ᱥᱮ ᱡᱟᱦᱟᱸᱱᱟᱜ ᱜᱮ ᱛᱟᱢ ᱪᱚᱠᱞᱮᱴ ᱯᱮᱠᱮᱴ ᱱᱟᱜ ᱮᱢ ᱡᱷᱚᱛᱚ ᱨᱚᱠᱚᱢᱟᱜ ᱨᱮᱜᱮ ᱯᱞᱟᱥᱴᱤᱠ ᱯᱞᱟᱥᱴᱤᱠ ᱡᱚᱲᱤᱛᱚ ᱠᱚᱨᱟ ᱢᱮᱱᱟᱜᱼᱟ ᱛᱚ ᱚᱱᱟ ᱠᱚᱫᱚ ᱤᱭᱩᱥ ᱥᱩᱱᱩᱢ ᱵᱤᱥᱤ ᱵᱟᱝ ᱞᱮᱠᱷᱟᱱ ᱜᱮ ᱵᱷᱟᱜᱮᱭᱟ ᱠᱟᱹᱴᱤᱡ ᱠᱚᱢ ᱞᱮ ᱠᱷᱟᱱ ᱫᱚ ᱵᱷᱟᱜᱮᱜ ᱜᱮᱭᱟ ᱦᱮᱸ ᱟᱫᱚ ᱱᱚᱣᱟ ᱥᱚᱢᱚᱭ ᱨᱮ ᱦᱮ ᱠᱟᱛᱮ ᱡᱷᱚᱛᱚ ᱨᱚᱠᱚᱢᱟᱜ ᱨᱮᱜᱮ ᱯᱞᱟᱥᱴᱤᱠ ᱟᱨ ᱯᱞᱟᱥᱴᱤᱠ ᱜᱮ ᱠᱟᱱᱟ ᱚᱱᱟᱜᱮ ᱠᱟᱛᱷᱟ ᱫᱚ ᱦᱩᱭᱩᱜ ᱠᱟᱱᱟ ᱡᱚᱫᱤ ᱢᱤᱫᱴᱟᱱ ᱠᱟᱜᱚᱡᱽ ᱨᱮᱱᱟᱜ ᱦᱚᱸ ᱱᱚᱝᱠᱟᱱ ᱡᱟᱦᱟᱱᱟᱜ ᱵᱮᱱᱟᱣ ᱠᱚᱜᱼᱟ ᱡᱩᱫᱤ ᱱᱚᱝᱠᱟ ᱢᱟᱱᱮ ᱚᱱᱟ ᱯᱮᱠᱮᱴ ᱛᱟᱱᱤᱡ ᱛᱟᱦᱚᱞᱮ ᱚᱱᱟ ᱠᱚ ᱡᱩᱫᱤ ᱵᱮᱵᱚᱦᱟᱨ ᱠᱚᱣᱟ ᱚᱱᱟ ᱡᱩᱫᱤ ᱦᱟᱥᱟ ᱨᱮᱦᱚᱸ ᱢᱮᱥᱟ ᱠᱚᱜᱼᱟ ᱚᱱᱟ ᱠᱚᱫᱚ ᱢᱟᱱᱮ ᱪᱟᱵᱟ ᱠᱚᱜᱼᱟ ᱥᱮ ᱱᱚᱣᱟ ᱢᱟᱱᱮ ᱦᱟᱥᱟ ᱨᱮᱫᱚ ᱢᱟᱱᱮ ᱠᱚᱱᱚ ᱦᱟᱥᱟ ᱨᱮᱱᱟᱜ ᱫᱚ ᱠᱚᱱᱚ ᱫᱩᱥᱚᱱ ᱵᱟᱝ ᱦᱩᱭ ᱠᱚᱜᱼᱟ
ᱵᱟᱝ ᱦᱩᱭ ᱠᱚᱜᱼᱟ ᱦᱮᱸ
ᱦᱮᱸ ᱚᱱᱟᱜᱮ ᱟᱨ ᱯᱞᱟᱥᱴᱤᱠ ᱵᱚᱛᱳᱞ ᱠᱚᱦᱚᱸ ᱢᱟ ᱢᱮᱱᱟᱜ ᱜᱮᱭᱟ ᱚᱱᱠᱟᱱᱟᱜ ᱛᱚ ᱚᱱᱟ ᱵᱤᱥᱚᱭ ᱛᱮ ᱡᱩᱫᱤᱭᱟᱜ ᱟᱹᱰᱤ ᱩᱱᱱᱚᱛᱤ ᱠᱚᱜᱼᱟ ᱡᱚᱫᱤ ᱱᱚᱝᱠᱟᱜᱮ ᱵᱷᱟᱵᱱᱟ ᱪᱤᱱᱛᱟᱹ ᱛᱟᱦᱮᱸ ᱠᱚᱜᱼᱟ ᱛᱚ ᱵᱮᱥ ᱫᱚ ᱵᱮᱥ ᱠᱚᱜ ᱠᱮᱭᱟ
ᱦᱮᱸ ᱟᱫᱚ ᱦᱟᱸᱜ ᱦᱚᱜᱼᱚᱭ ᱱᱮᱛᱟᱨ ᱫᱚ ᱮᱸ ᱢᱟᱱᱮ ᱪᱮᱫ ᱤᱧ ᱞᱟᱹᱭᱟ ᱯᱟᱹᱦᱤᱞ ᱡᱮᱢᱚᱱ ᱦᱟᱯᱲᱟᱢ ᱠᱚᱠᱚ ᱛᱟᱦᱮᱸ ᱠᱟᱱᱟ ᱢᱤᱢᱤᱫ ᱚᱠᱛᱚ ᱡᱩᱫᱤ ᱵᱚᱱ ᱞᱟᱹᱭᱟ ᱦᱚᱭᱛᱚ ᱡᱚᱛᱚᱱᱟᱜ ᱛᱮ ᱥᱤᱠᱷᱹᱱᱟᱛ ᱵᱟᱠᱚ ᱛᱟᱦᱮᱸ ᱠᱟᱱ ᱨᱮᱦᱚᱸ ᱞᱟᱭᱟᱢ ᱪᱤᱠᱟᱹᱛᱮ ᱵᱷᱟᱹᱜᱤ ᱛᱟᱦᱮᱸ ᱠᱟᱱᱟ ᱥᱮ ᱯᱚᱨᱤᱵᱮᱥ ᱪᱤᱠᱟᱹᱛᱮ ᱛᱟᱦᱮᱠᱟᱱᱟᱥᱮ ᱯᱚᱨᱤᱵᱮᱥ ᱪᱤᱠᱟᱹᱛᱮ ᱵᱷᱟᱹᱜᱤ ᱛᱟᱦᱮᱸ ᱠᱟᱱᱟ ᱚᱱᱟ ᱤᱫᱤ ᱠᱟᱛᱮ ᱫᱚ ᱵᱷᱟᱹᱜᱤ ᱜᱮᱠᱚ ᱵᱟᱰᱟᱭ ᱛᱟᱦᱮᱸᱫ ᱩᱱᱠᱩ ᱫᱚ ᱦᱮᱸ ᱠᱤᱱᱫᱚ ᱱᱤᱛ ᱟᱵᱚ ᱫᱚᱵᱚᱱ ᱥᱤᱠᱷᱱᱟᱹᱛ ᱠᱟᱱᱟ ᱛᱚ ᱛᱟᱦᱚᱞᱮ ᱟᱵᱚᱱᱟᱜ ᱩᱭᱦᱟᱹᱨ ᱵᱷᱟᱵᱱᱟ ᱠᱚ ᱠᱟᱹᱴᱤᱡ ᱟᱹᱰᱤ ᱪᱮᱛᱟᱱ ᱪᱮᱛᱟᱱ ᱜᱮ ᱛᱟᱵᱚᱱᱟ ᱦᱮᱸ ᱡᱮᱢᱚᱱ ᱩᱱᱫᱤᱱᱟᱜ ᱡᱟᱦᱟᱸ ᱡᱩᱫᱤ ᱧᱮᱞ ᱞᱮᱠᱷᱟᱱ ᱦᱟᱸᱜ ᱞᱟᱹᱭ ᱜᱟᱱᱚᱜᱼᱟ ᱡᱮ ᱩᱱᱫᱤᱱ ᱦᱚᱲ ᱫᱚ ᱯᱞᱟᱥ ᱴᱤᱠ ᱫᱚ ᱵᱟᱠᱚ ᱵᱮᱵᱚᱦᱟᱨᱮᱫ ᱛᱟᱦᱮᱸ ᱡᱟᱦᱟᱸ ᱥᱮᱫ ᱠᱚ ᱪᱟᱞᱟᱜ ᱠᱟᱱ ᱛᱟᱦᱮᱸᱱᱟ ᱦᱚᱭᱛᱚ ᱚᱱᱟ ᱥᱟᱠᱟᱢ ᱠᱚᱛᱮ ᱡᱟᱦᱟᱱᱟᱜ ᱠᱚ ᱤᱫᱤᱭᱮᱫ ᱛᱟᱦᱮᱸ ᱵᱟᱠᱷᱟᱱ ᱟᱨ ᱞᱩᱜᱽᱲᱤ ᱛᱮ ᱡᱟᱦᱟᱸᱱᱟᱜ ᱠᱚᱠᱚ ᱤᱫᱤᱭᱮᱫ ᱛᱟᱦᱮᱸᱱ ᱦᱮᱸᱥᱮ ᱜᱮᱸᱴ ᱠᱟᱛᱮ ᱠᱚ ᱤᱫᱤᱭ ᱛᱟᱦᱮᱸ ᱦᱮᱸ ᱛᱟᱨᱯᱚᱨ ᱦᱮᱸ ᱦᱮᱸ ᱠᱤᱱᱛᱩ ᱱᱮᱛᱟᱨ ᱫᱚ ᱦᱟᱸᱜ ᱚᱱᱠᱟ ᱫᱚ ᱵᱟᱝ ᱛᱚ ᱛᱟᱦᱚᱞᱮ ᱟᱵᱚ ᱡᱩᱫᱤ ᱵᱚᱱ ᱩᱱᱫᱤᱱ ᱢᱟᱹᱱᱢᱤ ᱥᱟᱞᱟᱜ ᱵᱚᱱ ᱛᱩᱞᱟᱹ ᱡᱚᱠᱷᱟᱜᱼᱟ ᱛᱟᱦᱚᱞᱮ ᱩᱱᱫᱤᱱ ᱛᱚ ᱩᱱᱠᱩ ᱚᱱᱟ ᱠᱚᱛᱮ ᱚᱱᱮ ᱚᱱᱟ ᱠᱚ ᱤᱫᱤ ᱠᱟᱛᱮ ᱜᱮ ᱩᱱᱠᱩ ᱫᱚ ᱵᱟᱧᱪᱟᱣ ᱠᱚ ᱛᱟᱦᱮᱸ ᱠᱟᱱᱟ ᱠᱤᱱᱛᱩ ᱱᱤᱛ ᱱᱮᱛᱟᱨ ᱫᱚ ᱟᱵᱚ ᱫᱚ ᱚᱱᱟ ᱠᱚ ᱡᱤᱱᱤᱥ ᱫᱚ ᱵᱮᱵᱚᱦᱟᱨ ᱵᱟᱵᱚᱱ ᱫᱟᱲᱮᱭᱟᱜᱼᱟ ᱦᱟᱸᱜ ᱦᱮᱸ ᱥᱮ ᱟᱸ ᱚᱱᱮ ᱡᱮ ᱦᱟᱸᱜ ᱯᱳᱭᱞᱳ ᱠᱷᱚᱱᱟᱜ ᱵᱚᱱ ᱵᱮᱵᱚᱦᱟᱨ ᱯᱟᱹᱨᱠᱟᱹᱣ ᱠᱟᱱᱟ ᱡᱟᱦᱟᱸᱭ ᱜᱤᱫᱽᱨᱟᱹ ᱦᱚᱸ ᱟᱵᱚ ᱦᱚᱸᱵᱚᱱ ᱞᱟᱹᱭ ᱜᱟᱱᱚᱜᱼᱟ ᱢᱤᱫ ᱜᱤᱫᱽᱨᱟᱹ ᱠᱷᱚᱱᱟᱜ ᱟᱵᱚ ᱫᱚ ᱯᱞᱟᱥᱴᱤᱠ ᱤᱫᱤ ᱠᱟᱛᱮᱫ ᱫᱚ ᱡᱷᱚᱛᱚ ᱠᱤᱪᱷᱩ ᱜᱮᱵᱚᱱ ᱧᱮᱞ ᱟᱠᱟᱫᱟ ᱦᱮᱸ ᱥᱮ ᱛᱟᱦᱚᱞᱮ ᱟᱵᱚ ᱫᱚ ᱟᱵᱚᱣᱟᱜ ᱵᱚᱦᱚᱜ ᱨᱮᱫᱚ ᱥᱩᱫᱷᱩ ᱢᱤᱛᱨᱳ ᱤᱱᱟᱹᱜᱮ ᱜᱩᱨᱩᱞᱞᱟᱹᱜ ᱠᱟᱱᱟ ᱡᱟᱦᱟᱸᱥᱮᱫ ᱤᱧ ᱪᱟᱞᱟᱜᱼᱟ ᱦᱚᱭᱛᱳ ᱡᱟᱦᱟᱸᱱᱟᱜ ᱯᱚᱞᱤᱛᱷᱤᱱ ᱨᱮ ᱡᱟᱦᱟᱸᱱᱟᱜ ᱤᱧ ᱥᱟᱢᱵᱟᱣ ᱤᱫᱤᱭᱟ ᱦᱚᱸ ᱚᱱᱮ ᱚᱸ ᱵᱟᱠᱷᱟᱱ ᱫᱚ ᱡᱟᱦᱟᱱᱟᱜ ᱵᱮᱜᱽ ᱨᱮ ᱡᱟᱦᱟᱱᱟᱜ ᱤᱧ ᱤᱫᱤᱭᱟ ᱟᱫᱚ ᱚᱱᱮ ᱚᱱᱠᱟᱱ ᱪᱤᱱᱛᱟᱹ ᱵᱷᱟᱵᱽᱱᱟ ᱛᱟᱵᱚᱱ ᱵᱟᱝ ᱩᱱᱫᱤᱱ ᱛᱚ ᱱᱚᱣᱟ ᱠᱚᱫᱚ ᱵᱟᱠᱚ ᱵᱮᱵᱚᱦᱟᱨ ᱟᱠᱟᱸᱫ ᱛᱟᱦᱮᱸ ᱦᱮᱸᱥᱮ
ᱦᱮᱸ ᱫᱟ ᱦᱮᱸ ᱫᱤ ᱦᱮᱸ ᱟᱫᱚ ᱱᱤᱭᱟᱹ ᱥᱚᱢᱚᱭ ᱨᱮ ᱦᱮᱡ ᱠᱟᱛᱮᱜ ᱦᱚᱸ ᱤᱧᱦᱩᱧ ᱞᱟᱹᱭᱟ ᱡᱮ ᱱᱮ ᱱᱮᱛᱟᱨ ᱠᱚ ᱞᱟᱹᱭ ᱫᱟᱠᱚ ᱡᱮ ᱰᱟᱥᱴᱵᱤᱱ ᱠᱚ ᱤᱭᱩᱡᱽ ᱯᱮ ᱥᱮ ᱡᱟᱦᱟᱸᱱᱟᱜ ᱠᱚ ᱤᱭᱩᱡᱽ ᱯᱮ ᱵᱟᱹᱞᱛᱤ ᱛᱮᱱᱟᱜ ᱠᱚ ᱚᱱᱟᱨᱮ ᱯᱚᱞᱤᱛᱷᱤᱱ ᱠᱚ ᱫᱚᱦᱚ ᱡᱟᱣᱨᱟᱭ ᱯᱮ ᱥᱮ ᱪᱮᱫ ᱮᱱᱠᱷᱟᱱ ᱫᱚᱦᱚ ᱡᱟᱣᱨᱟ ᱞᱮᱠᱷᱟᱱ ᱡᱷᱚᱛᱚ ᱦᱚᱲ ᱜᱮ ᱡᱩᱫᱤ ᱱᱚᱝᱠᱟ ᱰᱟᱥᱴᱵᱤᱱ ᱠᱚ ᱠᱚ ᱤᱭᱩᱡᱽ ᱠᱮᱭᱟ ᱠᱚ ᱤᱧᱤᱧ ᱢᱚᱱᱮᱭᱮᱫᱟ ᱛᱟᱦᱚᱞᱮ ᱚᱱᱟ ᱰᱟᱥᱵᱤᱱ ᱡᱚᱠᱷᱚᱱ ᱯᱮᱨᱮᱡ ᱠᱚᱜᱼᱟ ᱡᱟᱦᱟᱸ ᱨᱮᱜᱮ ᱡᱟᱦᱟᱸ ᱨᱮᱜᱮ ᱠᱟᱪᱨᱟ ᱠᱚ ᱛᱟᱦᱮᱱᱟ ᱥᱮ ᱱᱚᱝᱨᱟ ᱠᱚᱠᱚ ᱜᱤᱰᱤ ᱠᱟᱜᱼᱟ ᱠᱚ ᱠᱟᱱ ᱡᱟᱭᱜᱟ ᱨᱮ ᱪᱟᱞᱟᱣ ᱠᱟᱛᱮ ᱮᱱᱠᱷᱟᱱ ᱠᱚ ᱨᱟᱯᱟᱜ ᱜᱤᱰᱤ ᱠᱮᱭᱟ ᱥᱮ ᱛᱟᱦᱚᱞᱮ ᱨᱮᱦᱚᱸ ᱟᱹᱰᱤᱴᱟ ᱴᱷᱤᱠ ᱠᱚᱜᱼᱟ ᱢᱤᱫᱴᱟᱝ ᱡᱟᱦᱟᱸ ᱞᱮᱠᱟ ᱜᱮ ᱥᱟᱨ ᱛᱮ ᱦᱚᱸ ᱯᱚᱨᱤᱵᱚᱨᱛᱚᱱ ᱠᱚᱜᱼᱟ ᱦᱮᱸ ᱥᱮ ᱵᱟᱝ ᱴᱷᱤᱠ ᱜᱮᱭᱟ ᱟᱨ ᱛᱟᱯᱚᱨᱮ ᱱᱚᱜ ᱚᱭ ᱟᱨ ᱱᱤᱭᱟᱹ ᱥᱳᱢᱳᱭ ᱫᱚ ᱦᱮᱡ ᱠᱟᱛᱮ ᱞᱟᱹᱭ ᱠᱟᱛᱮ ᱨᱮᱦᱚᱸ ᱦᱚᱲ ᱵᱟᱠᱚ ᱟᱸᱡᱚᱢᱮᱼᱟ ᱠᱚ ᱡᱟᱦᱟᱸ ᱨᱮ ᱛᱟᱦᱟᱸ ᱨᱮᱠᱚ ᱡᱚᱢᱮᱼᱟ ᱠᱚ ᱪᱟᱯᱟᱸ ᱜᱤᱰᱤ ᱠᱟᱸᱜ ᱠᱟᱱᱟ ᱠᱚ ᱵᱳᱛᱳᱞ ᱦᱚᱸ ᱫᱟᱜ ᱠᱚ ᱧᱩᱭᱫᱟ ᱪᱟᱯᱟᱜ ᱜᱤᱰᱤ ᱠᱟᱜ ᱠᱟᱱᱟ ᱠᱚ ᱛᱚ ᱱᱚᱣᱟ ᱫᱚ ᱠᱚᱨᱟᱣ ᱫᱚ ᱩᱪᱤᱛ ᱵᱟᱝ ᱠᱟᱱᱟ ᱟᱨ ᱡᱩᱫᱤ ᱚᱱᱠᱟ ᱜᱮ ᱡᱷᱚᱛᱚ ᱦᱚᱲ ᱜᱚᱴᱟ ᱜᱮ ᱰᱟᱥᱴᱵᱤᱱ ᱫᱚ ᱱᱮᱛᱟᱨ ᱫᱚ ᱛᱟᱦᱮᱸ ᱠᱟᱱᱟ ᱱᱤᱭᱟᱹ ᱡᱩᱜᱽ ᱨᱮ ᱦᱮᱡ ᱠᱟᱛᱮ ᱜᱮ ᱜᱚᱴᱟ ᱜᱮ ᱟᱸ ᱱᱚᱣᱟ ᱠᱚᱲ ᱠᱷᱚᱱ ᱦᱟᱱᱟ ᱠᱚᱲ ᱜᱚᱴᱟ ᱰᱟᱥᱴᱵᱤᱱ ᱫᱚ ᱛᱟᱦᱮᱸ ᱜᱮᱭᱟ ᱟᱫᱚ ᱮᱱ ᱨᱮᱦᱚᱸ ᱡᱩᱫᱤ ᱰᱟᱥᱵᱤᱱ ᱛᱟᱦᱮᱱ ᱛᱩᱞᱩᱡ ᱦᱚᱸ ᱦᱚᱲ ᱡᱩᱫᱤ ᱦᱟᱸᱰᱮ ᱱᱟᱸᱰᱮ ᱠᱚᱠᱚ ᱜᱤᱰᱤ ᱵᱟᱲᱟᱭᱟ ᱟᱫᱚ ᱚᱱᱟ ᱜᱮ ᱢᱤᱫᱴᱟᱝ ᱠᱷᱟᱨᱟᱯ ᱡᱤᱱᱤᱥ
ᱠᱷᱟᱨᱟᱯ ᱦᱮᱸ ᱮᱠᱟᱞ ᱜᱮ ᱦᱟᱸᱜ ᱟᱫᱚ ᱱᱚᱜᱼᱚ ᱱᱚᱣᱟ ᱵᱟᱡᱟᱨ ᱡᱟᱭᱜᱟ ᱠᱚᱨᱮ ᱢᱤᱢᱤᱫᱴᱟᱝ ᱴᱷᱟᱶ ᱨᱮ ᱧᱮᱞᱚᱜᱼᱟ ᱡᱮ ᱚᱱᱟ ᱯᱞᱟᱥᱴᱤᱠ ᱫᱚ ᱟᱹᱰᱤ ᱡᱳᱨ ᱠᱚ ᱜᱤᱰᱤ ᱠᱟᱜᱼᱟ ᱢᱟᱱᱮ ᱚᱱᱟ ᱥᱩᱨᱛᱮ ᱯᱟᱨᱚᱢ ᱦᱚᱸ ᱵᱟᱝ ᱥᱟᱱᱟ ᱢᱮᱭᱟ ᱚᱱᱮ ᱚᱱᱠᱟ ᱢᱟᱱᱮ ᱟᱹᱰᱤ ᱡᱚᱱᱛᱨᱟ ᱜᱮ ᱵᱩᱡᱷᱟᱹᱜᱼᱟ ᱵᱟᱠᱷᱟᱱ ᱢᱤᱢᱤᱫ ᱢᱤᱫᱴᱮᱱ ᱴᱷᱟᱶ ᱫᱚ ᱟᱹᱰᱤ ᱪᱮᱦᱨᱟᱱ ᱴᱷᱟᱶ ᱠᱟᱱᱟ ᱡᱟᱦᱟᱸ ᱢᱟᱱᱮ ᱯᱚᱨᱤᱥᱠᱟᱨ ᱯᱚᱨᱤᱪᱷᱚᱱᱱᱚ ᱦᱮᱸᱥᱮ ᱟᱫᱚ ᱯᱚᱨᱤᱵᱮᱥ ᱪᱤᱠᱟᱹᱛᱮ ᱯᱷᱟᱨᱪᱟᱼ ᱯᱷᱟᱨᱪᱤ ᱵᱚᱱ ᱫᱚᱦᱚᱭᱟ ᱚᱱᱟ ᱫᱚ ᱟᱵᱚᱱᱟᱜ ᱜᱮ ᱫᱟᱭᱤᱛᱛᱚ ᱛᱚ ᱠᱟᱱᱟ ᱦᱮᱸ ᱥᱮ ᱟᱵᱚ ᱪᱤᱠᱟᱹᱛᱮ ᱵᱷᱟᱹᱜᱤ ᱵᱚᱱ ᱛᱟᱦᱮᱱᱟ ᱛᱟᱦᱚᱞᱮ ᱚᱱᱟ ᱫᱟᱭᱤᱛᱛᱚ ᱦᱚᱸᱛᱚ ᱟᱵᱚ ᱜᱮᱵᱚᱱ ᱦᱟᱛᱟᱣ ᱮᱫᱟ ᱥᱮ ᱛᱟᱦᱚᱞᱮ ᱯᱚᱨᱤᱵᱮᱥ ᱪᱤᱠᱟᱹᱛᱮ ᱵᱷᱟᱹᱜᱤ ᱛᱟᱦᱮᱱᱟ ᱚᱱᱟ ᱨᱮᱱᱟᱜ ᱫᱟᱭᱤᱛᱛᱚ ᱦᱟᱛᱟᱣ ᱨᱮᱱᱟᱜ ᱢᱟᱱᱮ ᱫᱟᱭᱤᱛᱛᱚ ᱦᱚᱸ ᱟᱵᱚ ᱜᱮ ᱦᱟᱛᱟᱣ ᱦᱩᱭᱩᱜ ᱛᱟᱵᱚᱱᱟ ᱦᱮᱸᱥᱮ
ᱦᱮ ᱟᱫᱚ ᱚᱱᱟᱜᱤᱧ ᱞᱟᱹᱭ ᱱᱤᱭᱟᱹ ᱥᱳᱢᱳᱭ ᱫᱚ ᱦᱮᱡ ᱠᱟᱛᱮᱫ ᱫᱚ ᱡᱮ ᱰᱟᱥᱵᱤᱱ ᱠᱚ ᱵᱟᱹᱱᱩᱜᱼᱟ ᱥᱮ ᱰᱟᱥᱵᱤᱱ ᱤᱭᱩᱡᱽ ᱠᱚ ᱞᱟᱹᱭ ᱮᱫᱟ ᱥᱮ ᱵᱮᱵᱚᱦᱟᱨ ᱠᱚ ᱞᱟᱹᱭ ᱮᱫᱟ ᱱᱚᱝᱠᱟ ᱫᱚ ᱵᱟᱝ ᱠᱟᱱᱟ ᱰᱟᱥᱴᱵᱤᱱ ᱫᱚᱦᱚ ᱠᱟᱛᱮᱫ ᱜᱮ ᱦᱚᱲ ᱫᱚ ᱵᱮᱵᱚᱦᱟᱨ ᱠᱚ ᱞᱟᱹᱭᱫᱟ ᱮᱨᱯᱚᱨ ᱵᱟᱲᱟᱭ ᱫᱚᱨᱠᱟᱨ ᱡᱷᱚᱛᱚ ᱦᱚᱲᱜᱮ ᱡᱷᱚᱛᱚ ᱦᱚᱲ ᱫᱚᱠᱚ ᱵᱟᱲᱟᱭᱟ ᱱᱚᱣᱟ ᱠᱟᱛᱷᱟ ᱫᱚ ᱡᱮ ᱱᱚᱣᱟ ᱵᱮᱵᱚᱦᱟᱨ ᱦᱩᱭᱩᱜᱼᱟ ᱮᱱ ᱨᱮᱦᱚᱸ ᱠᱤᱪᱷᱩ ᱢᱟᱱᱮ ᱢᱟᱱᱚᱥᱤᱠᱚᱛᱟ ᱦᱚᱲ ᱢᱮᱱᱟᱜ ᱠᱚᱣᱟ ᱡᱟᱦᱟᱸᱭ ᱢᱟᱱᱚᱥᱤᱠᱚᱛᱟ ᱦᱚᱲ ᱪᱮᱫ ᱞᱮᱠᱟᱱ ᱢᱟᱱᱚᱥᱤᱠᱚᱛᱟ ᱫᱚ ᱵᱟᱲᱟᱭ ᱠᱚᱨᱟ ᱵᱟᱹᱱᱩᱜᱼᱟ ᱚᱱᱠᱟᱱ ᱦᱚᱲᱜᱮ ᱱᱚᱝᱠᱟ ᱠᱚ ᱞᱟᱹᱭᱟ ᱡᱮ ᱵᱟᱝ ᱤᱧ ᱫᱚ ᱱᱚᱣᱟ ᱫᱚ ᱵᱟᱹᱧ ᱵᱮᱵᱚᱦᱟᱨᱟ ᱥᱮ ᱪᱮᱫ ᱪᱚᱠᱚ ᱢᱚᱱᱮᱭᱟ ᱯᱟᱥᱮ ᱵᱟᱝ ᱪᱚ ᱠᱚ ᱠᱚ ᱦᱤᱲᱤᱧᱟ ᱥᱮ ᱪᱮᱫ ᱞᱮᱠᱟ ᱪᱚ ᱚᱱᱟ ᱠᱟᱛᱷᱟ ᱫᱚ ᱵᱟᱲᱟᱭ ᱫᱚ ᱵᱟᱹᱱᱩᱜᱼᱟ ᱠᱤᱱᱛᱩ ᱟᱫᱚ ᱱᱚᱜ ᱱᱚᱝᱠᱟ ᱵᱮᱵᱚᱦᱟᱨ ᱞᱮᱠᱷᱟᱱ ᱫᱚ ᱡᱚᱛ ᱜᱮ ᱵᱷᱟᱜᱤ ᱠᱚ ᱠᱚ ᱮᱱᱠᱷᱟᱱ ᱫᱚ ᱚᱱᱮ ᱯᱚᱞᱤᱛᱷᱤᱱ ᱦᱮᱸ ᱛᱟᱦᱚᱞᱮ ᱦᱟᱸᱰᱮ ᱱᱟᱰᱮ ᱯᱚᱞᱤᱛᱷᱤᱱ ᱠᱚ ᱵᱳᱛᱚᱞ ᱠᱚ ᱚᱱᱟ ᱠᱚᱫᱚ ᱵᱟᱝ ᱧᱩᱨᱩ ᱜᱷᱤᱲᱤ ᱠᱚᱜ ᱠᱮᱭᱟ ᱛᱟᱦᱚᱞᱮ ᱠᱚ ᱡᱟᱦᱟᱸ ᱨᱮ ᱠᱚ ᱤᱫᱤᱠᱟᱛᱮ ᱠᱚ ᱨᱟ ᱯᱟᱜ ᱜᱤᱰᱤ ᱠᱮᱭᱟ ᱥᱮ, ᱮᱱᱠᱷᱟᱱ ᱫᱚ ᱩᱱᱟᱹᱜ ᱴᱟᱜ ᱫᱚ ᱡᱟᱦᱟᱸ ᱛᱤᱱᱟᱹᱜ ᱟᱵᱚ ᱱᱤᱛᱚᱜ ᱯᱚᱞᱤᱭᱩᱥᱚᱱ ᱨᱮ ᱢᱮᱱᱟᱜ ᱵᱚᱱᱟ ᱱᱚᱣᱟ ᱡᱤᱱᱤᱥᱴᱟᱜ ᱟᱨ ᱠᱤ ᱵᱟᱝ ᱦᱩᱭ ᱠᱚᱜᱼᱟ ᱮᱵᱚᱝ ᱧᱮᱞᱚᱜ ᱠᱟᱱᱟ ᱡᱟᱦᱟᱸ ᱥᱮᱫ ᱜᱮ ᱵᱚᱱ ᱪᱟᱞᱟᱜ ᱠᱟᱱᱟ ᱡᱟᱦᱟᱸ ᱨᱮᱜᱮ ᱵᱚᱱ ᱪᱟᱞᱟᱜ ᱠᱟᱱᱟ ᱢᱮᱫᱴᱮᱱ ᱫᱚ ᱵᱟᱝ ᱢᱮᱫᱴᱮᱱ ᱫᱚᱢ ᱧᱮᱧᱟᱢ ᱜᱮᱭᱟ ᱯᱚᱞᱤᱛᱷᱤᱱᱮᱢ ᱧᱮᱧᱟᱢᱟ ᱵᱳ ᱛᱳᱞᱮᱢ ᱧᱮᱞᱧᱟᱢᱟ,
ᱟᱨ ᱡᱟᱦᱟᱸ ᱠᱚ ᱞᱟᱹᱭ ᱮᱫᱟ ᱡᱟᱦᱟᱸ ᱠᱚ ᱞᱟᱹᱭ ᱮᱫᱟ ᱱᱚᱜᱚᱭ ᱦᱟᱸᱰᱮ ᱱᱟᱰᱮ ᱛᱷᱳ ᱵᱟᱨᱚᱱ ᱜᱮᱭᱟ ᱠᱤᱱᱛᱩ ᱡᱟᱦᱟᱸᱟᱱ ᱨᱮ ᱛᱟᱦᱟ ᱨᱮᱜᱮ ᱯᱟᱱ ᱠᱚ ᱡᱚᱢ ᱮᱫᱟ ᱛᱷᱩ ᱜᱤᱲᱤ ᱠᱟᱜ ᱠᱟᱱᱟ ᱠᱚ ᱱᱚᱣᱟ ᱫᱚ ᱠᱚᱨᱟᱣ ᱫᱚ ᱩᱪᱤᱛ ᱫᱚ ᱵᱟᱝ ᱠᱟᱱ,
ᱦᱮᱸ ᱦᱮᱸ ᱮᱠᱟᱞ ᱜᱮ ᱚᱱᱟ ᱛᱮᱦᱚᱸ ᱱᱟᱜ ᱧᱮᱞ ᱵᱮᱱ ᱢᱤᱢᱤᱫ ᱥᱚᱢᱚᱭ ᱫᱚ ᱢᱤᱢᱤᱫ ᱥᱚᱢᱚᱭ ᱫᱚ ᱵᱟᱝ ᱚᱱᱟ ᱛᱮᱦᱚᱸ